ᱤᱧᱟᱹᱜ ᱨᱚᱲᱮᱢᱼᱼ
ᱨᱚᱲ ᱟᱸᱡᱚᱢᱚᱜᱼᱼ ᱟᱫᱚ ᱚᱸᱭ ᱮᱸ ᱟᱥᱟᱲ ᱥᱟᱱ ᱫᱤᱱ ᱥᱮᱴᱮᱨ ᱨᱟ ᱠᱟᱱᱟ, ᱟᱥᱟᱲ ᱛᱟᱨᱟᱥᱤᱧ ᱫᱤᱱ ᱡᱩᱦ ᱼᱼ ᱚᱱᱮᱢ ᱞᱟᱹᱭᱼᱟ ᱫᱟᱜ ᱡᱟᱹᱯᱩᱫ ᱫᱤᱱ ᱢᱮᱱᱠᱷᱟᱱ ᱢᱟᱴ ᱜᱷᱟᱴ ᱮᱸᱼᱼ ᱠᱚᱨᱮᱜ ᱮᱸ ᱦᱟᱹᱠᱩ ᱠᱚᱼᱼ ᱠᱚᱛᱮ ᱠᱚ ᱪᱟᱠᱩ ᱠᱚ ᱤᱫᱤ ᱠᱟᱛᱮᱫ ᱜᱮ ᱟᱹᱰᱤ ᱨᱚᱠᱚᱢ ᱦᱟᱹᱠᱩ ᱫᱚ ᱢᱮᱱᱟᱜ ᱠᱚᱣᱟ ᱜᱟᱯᱟᱜᱚᱜᱼᱟ᱾
ᱴᱷᱤᱠ ᱜᱮᱭᱟ ᱢᱟ ᱛᱟᱦᱮᱞᱮ᱾
ᱦᱚᱸ ᱛᱟᱦᱟᱞᱮ ᱦᱟᱠᱩᱜᱼᱼ ᱦᱟᱹᱠᱩ ᱠᱚ ᱨᱮᱱᱟᱜ ᱠᱟᱛᱷᱟ ᱡᱩᱫᱤᱧ ᱤᱭᱟᱹ ᱼᱼ ᱞᱟᱹᱭᱼᱟ ᱚᱠᱟ ᱚᱠᱚᱭ ᱦᱟᱹᱠᱩ ᱡᱚᱢ ᱨᱮ ᱟᱹᱰᱤ ᱯᱟᱹ ᱫᱟᱹᱼᱼ ᱟᱹᱰᱤ ᱪᱚᱨᱚᱠᱮ ᱵᱩᱡᱷᱟᱹᱣ ᱠᱚᱣᱟ᱾
ᱤᱧ ᱫᱚᱻᱥᱼᱼ ᱪᱚᱨᱚᱠ ᱫᱚ ᱵᱟᱹᱫᱽ ᱵᱟᱹᱭᱦᱟᱹᱲ ᱨᱤᱱ ᱡᱟᱦᱟᱸ ᱩᱸᱠᱩ ᱩᱞᱤ ᱦᱟᱹᱠᱩ ᱵᱟᱝ ᱠᱚ ᱧᱟᱢᱚᱜᱼᱟ ᱦᱚᱯᱚᱱ ᱦᱚᱯᱚᱱ ᱜᱮᱭᱟ ᱠᱚ ᱥᱮ? ᱡᱚᱠᱚᱱ ᱦᱩᱲᱳ ᱵᱤᱞᱮᱜᱼᱟ ᱚᱱᱟ ᱴᱟᱭᱤᱢ ᱚᱱᱟ ᱥᱚᱢᱚᱭ ᱚᱱᱟ ᱚᱠᱛᱚ ᱨᱮᱼᱼ ᱩᱸᱠᱩ ᱦᱟᱹᱠᱩ ᱫᱚᱠᱚ ᱡᱷᱟᱹᱞᱤᱜ ᱜᱮᱭᱟ ᱡᱟᱹᱥᱛᱤ ᱩᱱᱠᱩ ᱦᱟᱹᱠᱩ ᱫᱚᱢᱮᱧ ᱠᱩᱥᱤᱭᱟᱠᱚᱣᱟ ᱚᱱᱟᱛᱮᱼᱼ ᱯᱤᱴᱷᱟᱹ ᱦᱚᱸᱠᱚ ᱵᱮᱱᱟᱶᱟ ᱟᱨ ᱱᱚᱛᱮᱜᱼᱼ ᱠᱟᱹᱴᱤᱡ ᱪᱩᱞᱩᱝ ᱢᱚᱥᱞᱟ ᱫᱟᱜ ᱨᱮᱢ ᱟᱲᱟᱜ ᱞᱮᱠᱚ ᱠᱷᱟᱱ ᱜᱮ ᱟᱹᱰᱤ ᱪᱚᱨᱚᱠ ᱠᱚ ᱵᱩᱡᱷᱟᱹᱜᱼᱟ, ᱟᱹᱰᱤ ᱢᱟᱱᱮ ᱟᱹᱰᱤ ᱪᱚᱨᱚᱠ᱾
ᱠᱚ ᱦᱟᱠᱳ ᱢᱟᱱᱮ ᱡᱷᱟᱹᱞᱤ ᱵᱚᱞᱛᱮᱼᱼ ᱪᱮᱫ ᱱᱩᱠᱩ ᱫᱚ ᱚᱱᱮ ᱩᱸᱠᱩ ᱵᱟᱹᱲᱥᱤ ᱛᱮᱢ ᱡᱷᱟᱹᱞᱤ ᱠᱚᱣᱟ ᱥᱮ ᱱᱚᱠᱟ ᱡᱟᱞ ᱠᱚᱛᱮ?
ᱱᱩᱠᱩ ᱫᱚ ᱦᱩᱭᱩᱜ ᱠᱟᱱᱟ ᱡᱟᱞ ᱛᱮᱢ ᱡᱷᱟᱹᱞᱤ ᱠᱚᱣᱟ, ᱯᱟᱴᱟ ᱠᱚᱨᱮᱜ ᱦᱚᱸ ᱵᱟᱝ ᱠᱚ ᱛᱟᱵᱚᱜ ᱟᱠᱚ ᱯᱟᱴᱟ ᱠᱚᱨᱮᱫ ᱦᱚᱸ᱾ ᱟᱫᱽ ᱜᱷᱩᱱᱤ ᱠᱚᱨᱮ ᱩᱝᱠᱩ ᱫᱚ ᱡᱟᱦᱟᱸ ᱢᱚᱥᱟᱨᱤ ᱞᱮᱠᱟᱱᱟᱜ ᱡᱟᱦᱟᱸ ᱡᱟᱞ ᱢᱮᱱᱟᱜᱼᱟ ᱥᱮᱼᱼ ᱚᱱᱟ ᱡᱟᱞ ᱨᱮᱠᱚ ᱡᱷᱟᱹᱞᱤᱜᱼᱟ ᱩᱱᱠᱩ ᱫᱚ᱾
ᱳ ᱢᱟᱱᱮ ᱫᱚᱢᱮ ᱢᱟᱨᱟᱝ ᱢᱟᱨᱟᱝ ᱫᱚ ᱵᱟᱝ ᱠᱟᱱᱟ ᱠᱚ ᱚᱱᱮ ᱦᱩᱰᱤᱧ ᱦᱩᱰᱤᱧ ᱠᱟᱱᱟ ᱠᱚ ᱛᱟᱦᱞᱮ᱾
ᱦᱳᱭ ᱦᱳᱭ ᱥᱟᱵᱽ ᱛᱮᱫᱚ ᱩᱝᱠᱩ ᱫᱚ ᱵᱟᱢ ᱥᱟᱵᱽ ᱫᱟᱲᱮᱭᱟ ᱠᱚᱣᱟ ᱟᱢᱫᱚ ᱡᱟᱞ ᱛᱮ ᱡᱩᱫᱤᱢ ᱪᱷᱟᱠᱟᱣ ᱫᱟᱲᱮᱭᱟ ᱠᱚᱣᱟ ᱛᱟᱦᱞᱮᱢ ᱥᱟᱵᱽ ᱫᱟᱲᱮᱭᱟ ᱠᱚᱣᱟ ᱵᱟᱠᱷᱟᱱ ᱫᱚ ᱵᱟᱝ᱾ ᱟᱨ ᱱᱚᱼᱼ ᱛᱮ ᱢᱮᱱᱟᱜ ᱠᱚᱣᱟ ᱡᱟᱦᱟᱸᱭ ᱠᱚ ᱞᱟᱹᱭᱮᱫ ᱠᱚᱣᱟ ᱵᱩᱸᱢᱵᱩᱡ ᱦᱟᱹᱠᱩ ᱩᱱᱠᱩ ᱦᱚᱸ ᱫᱚᱢᱮᱧ ᱠᱩᱥᱤᱭᱟ ᱠᱚᱣᱟ᱾ ᱡᱚᱠᱷᱚᱱᱮᱢ ᱵᱟᱴᱱᱟ ᱠᱚᱣᱟ ᱥᱮ ᱟᱹᱰᱤ ᱪᱚᱨᱚᱠ ᱠᱚ ᱵᱩᱡᱷᱟᱹᱜᱼᱟ ᱵᱷᱟᱡᱟ ᱠᱟᱛᱮᱫ᱾ ᱠᱤᱱᱛᱩ ᱵᱚᱦᱚᱜ ᱫᱚ ᱩᱱᱠᱩᱣᱟᱜ ᱵᱟᱹᱧ ᱡᱚᱢ ᱫᱟᱲᱮᱭᱟ ᱛᱟᱠᱚᱣᱟ ᱟᱨ ᱫᱚᱢᱮ ᱡᱚᱠᱷᱚᱱᱮᱢᱼᱼ ᱮ ᱥᱟᱞᱟ ᱠᱚᱣᱟ ᱡᱚᱠᱷᱚᱱᱮᱢ ᱜᱟᱥᱟᱣ ᱠᱚᱣᱟ ᱛᱚᱨᱚᱡ ᱨᱮ ᱫᱚᱢᱮ ᱞᱟᱹᱴᱤᱭᱟᱹ ᱱᱤᱭᱟᱹ ᱠᱚ ᱵᱚᱦᱚᱜ ᱛᱮ᱾
ᱦᱮᱸ ᱦᱮᱸ ᱟᱫᱚ ᱵᱩᱢᱵᱩᱡ ᱫᱩᱧ ᱧᱮᱞ ᱠᱟᱫ ᱠᱚᱣᱟᱹᱧ ᱪᱤᱠᱟᱹ ᱟᱹᱰᱤ ᱨᱚᱠᱚᱢ ᱵᱩᱢᱵᱩᱡ ᱵᱚᱞᱛᱮ ᱪᱤᱠᱟᱹᱧ ᱥᱟᱱᱟᱢ ᱮᱸ ᱰᱮᱱᱜᱮ ᱢᱟᱱᱮ ᱦᱩᱰᱤᱧ ᱢᱟᱨᱟᱝ ᱤᱧᱫᱚ ᱢᱮᱱᱟᱜ ᱠᱚᱣᱟ ᱢᱮᱱᱠᱷᱟᱱ ᱠᱚᱛᱮᱠ ᱚᱱᱠᱟ ᱡᱟᱞ ᱠᱚᱨᱮ ᱠᱚ ᱡᱷᱟᱹᱞᱤ ᱵᱟᱲᱟᱜᱼᱟ ᱜᱷᱩᱱᱤ ᱯᱟᱴᱟ ᱠᱚᱨᱮᱫ ᱱᱩᱠᱩ ᱫᱚ ᱢᱟᱹᱡᱽᱨᱤ ᱵᱩᱢᱵᱩᱡᱽ ᱟᱨ ᱠᱚᱛᱮᱠ ᱞᱚᱥᱚᱫ ᱠᱚᱨᱮ ᱠᱚ ᱧᱟᱢᱚᱜ ᱩᱱᱠᱩ ᱫᱚ ᱵᱷᱩᱠᱟᱹ ᱵᱷᱩᱠᱟᱹ ᱢᱩᱢᱵᱩᱡ ᱱᱩᱠᱩ ᱫᱚ ᱥᱤᱵᱤᱞ ᱜᱮᱠᱚ ᱵᱩᱡᱷᱟᱹᱜᱼᱟ᱾
ᱦᱳᱭ ᱤᱧ ᱫᱚ ᱡᱟᱦᱟᱸ ᱯᱟᱴᱟ ᱡᱷᱟᱞ ᱨᱮᱠᱚ ᱡᱟᱞ ᱠᱚᱨᱮ ᱠᱚ ᱡᱷᱟᱹᱞᱤᱜ ᱟᱠᱚ᱾ ᱜᱷᱩᱱᱤ ᱠᱚᱨᱮᱜ ᱚᱱᱟ ᱨᱮᱦᱚᱸ ᱩᱱᱠᱩ ᱦᱚᱸᱧ ᱠᱩᱥᱤᱭᱟᱠᱚᱣᱟ ᱟᱨ ᱡᱟᱦᱟᱸᱭ ᱞᱚᱥᱚᱫ ᱠᱚᱨᱮ ᱩᱱᱠᱩ ᱦᱚᱸᱧ ᱠᱩᱥᱤᱭᱟᱠᱚᱣᱟ᱾
ᱚ
ᱟᱢ ᱫᱚ ᱪᱮᱞᱮ ᱦᱟᱹᱠᱩ ᱠᱚᱢ ᱠᱩᱥᱤᱭᱟᱠᱚ ᱜᱮᱭᱟ?
ᱤᱧ ᱦᱟᱠᱩ ᱵᱚᱞᱛᱮ ᱫᱚ ᱮ ᱛᱮᱢᱚᱱ ᱫᱚ ᱱᱚᱝᱠᱟ ᱫᱚ ᱧᱩ ᱠᱚᱨᱟ ᱫᱚ ᱵᱟᱹᱱᱩᱜ ᱠᱚᱣᱟ ᱛᱟᱣ ᱟᱨᱦᱚᱧ ᱞᱟᱹᱭᱟ ᱱᱚᱝᱠᱟᱱ ᱴᱮᱝᱨᱟ ᱞᱮᱠᱟᱱ ᱦᱟᱹᱠᱩ ᱵᱷᱟᱹᱜᱮᱧ ᱠᱩᱥᱤᱭᱟ ᱠᱚᱣᱟ ᱴᱮᱝᱨᱟ ᱛᱟᱨᱯᱚᱨ ᱱᱩᱠᱩ ᱠᱳᱭ ᱩᱱᱠᱩ ᱦᱟᱹᱠᱩ ᱟᱹᱰᱤ ᱵᱟᱹᱲᱛᱤᱧ ᱵᱟᱹᱲᱛᱤᱧ ᱠᱩᱥᱤᱭᱟᱠᱚᱣᱟ᱾
ᱚ ᱢᱮᱱᱠᱷᱟᱱ ᱩᱱᱠᱩ ᱡᱟᱦᱟᱸ ᱠᱳᱭᱮᱢ ᱞᱟᱹᱭᱮᱫ ᱠᱚᱣᱟ ᱠᱳᱭ ᱢᱟ ᱫᱚᱢᱮ ᱠᱚ ᱡᱟᱹᱱᱩᱢ ᱜᱮᱭᱟ᱾ ᱟᱨ ᱴᱮᱝᱨᱟ ᱩᱱᱠᱩ ᱦᱚᱸ ᱫᱚᱢᱮ ᱠᱚ ᱡᱟᱹᱱᱩᱢ ᱜᱮᱭᱟ ᱥᱟᱞᱟ ᱨᱮᱫᱚ ᱠᱤᱱᱛᱩ ᱫᱚᱢᱮ ᱠᱚᱥᱴᱚ ᱢᱮᱱᱟᱜᱼᱟ᱾ ᱡᱚᱢ ᱨᱮᱫᱚ ᱦᱳᱭ ᱠᱟᱹᱴᱤᱡ ᱠᱚ ᱥᱤᱵᱤᱞ ᱜᱮᱭᱟ ᱠᱚ᱾ ᱢᱮᱱᱠᱷᱟᱱ ᱥᱟᱞᱟ ᱠᱚᱨᱮ ᱫᱚᱢᱮ ᱠᱚᱥᱴᱚ ᱟᱨ ᱥᱟᱵ ᱨᱮᱦᱚᱸ ᱫᱚᱢᱮ ᱠᱚᱥᱴᱚ ᱡᱟᱞ ᱛᱮ ᱪᱷᱟᱲᱟ ᱟᱢ ᱵᱟᱢ ᱥᱟᱵ ᱫᱟᱲᱮᱭᱟᱭᱟ ᱵᱷᱟᱜᱤ ᱞᱮᱠᱟ ᱛᱤ ᱛᱮ ᱡᱩᱫᱤᱢ ᱥᱟᱵᱮᱭᱟ ᱫᱚᱢᱮ ᱠᱚ ᱯᱟᱹᱴᱤᱭᱟᱹᱱᱤᱡᱼᱟ᱾
ᱦᱮᱸ ᱱᱩᱠᱩ ᱫᱚ ᱢᱟᱱᱮ ᱦᱚᱲᱢᱚ ᱠᱚᱨᱮ ᱡᱟᱹᱱᱩᱢ ᱛᱟᱠᱚ ᱛᱚ ᱟᱫᱚ ᱡᱟᱞ ᱪᱷᱟᱲᱟ ᱫᱚ ᱵᱟᱝ ᱟᱫᱚ ᱛᱚ ᱟᱞᱮ ᱢᱤᱫ ᱚᱠᱛᱚ ᱨᱮ ᱱᱩᱠᱩ ᱡᱟᱦᱟᱸᱭ ᱴᱮᱝᱨᱟ ᱦᱟᱠᱩᱧ ᱞᱟᱹᱭᱫᱟ ᱟᱞᱮᱭᱟᱜ ᱢᱟᱨᱟᱝ ᱵᱟᱱ ᱢᱮᱱᱟᱜ ᱛᱟᱞᱮᱭᱟ ᱮᱢᱚᱱ ᱠᱚ ᱦᱟᱹᱠᱩ ᱞᱮᱱᱟ ᱴᱮᱝᱨᱟ ᱪᱷᱟᱠᱷᱟᱣ ᱯᱤᱪᱷᱩ ᱠᱚᱢ ᱠᱚᱨᱮ ᱵᱟᱨᱥᱚ ᱯᱮᱥᱚ ᱠᱟᱛᱮ ᱢᱟᱱᱮ ᱯᱚᱱᱨᱚ ᱠᱩᱲᱤᱴᱤ ᱠᱟᱛᱮ ᱫᱚ ᱢᱚᱴᱟᱢᱩᱴᱤ ᱪᱷᱟᱠᱟᱣ ᱠᱟᱛᱮᱜ ᱱᱩᱠᱩᱢ ᱨᱟᱠᱟᱵ ᱠᱚ ᱜᱮᱭᱟ ᱥᱮ ᱵᱤᱥᱤ ᱠᱚᱛᱮᱠ ᱫᱚ ᱟᱹᱰᱤ ᱥᱩᱛᱟᱹᱢ ᱞᱮᱠᱟᱛᱮ ᱵᱟᱢ ᱪᱟᱵᱟ ᱫᱟᱲᱮᱭᱟᱠᱚᱭᱟ ᱱᱩᱠᱩ ᱴᱮᱝᱨᱟ ᱮᱢᱚᱱ ᱠᱚ ᱦᱩᱭ ᱞᱮᱱᱟ᱾
ᱚ
ᱱᱩᱠᱩ ᱫᱚ ᱪᱷᱟᱠᱟᱣ ᱦᱟᱹᱛᱲᱟᱹᱣ ᱛᱮᱫᱚ ᱵᱟᱢ ᱧᱟᱢ ᱠᱚᱣᱟ ᱦᱟᱹᱛᱲᱟᱹ ᱟᱨ ᱦᱟᱹᱛᱲᱟᱹ ᱛᱮᱦᱚᱸ ᱱᱚᱝᱠᱟᱱ ᱦᱟᱠᱚ ᱫᱚ ᱵᱟᱝ ᱜᱟᱱᱚᱜ ᱩᱱᱠᱩ ᱫᱚ ᱫᱟᱜ ᱮᱢ ᱠᱷᱟᱹᱞ ᱴᱟᱹᱣ ᱞᱮᱠᱷᱟᱱ ᱜᱮ ᱪᱮᱛᱟᱱ ᱨᱮᱠᱚ ᱢᱚᱪᱟ ᱠᱚ ᱟᱜᱚᱵ-ᱟᱜᱚᱵ ᱛᱟᱠᱚᱣᱟ᱾
ᱚ ᱟᱪᱪᱷᱟ ᱟᱯᱮᱥᱮᱫ ᱞᱮᱴᱷᱟ ᱦᱟᱠᱩ ᱠᱚ ᱞᱮᱞᱦᱟ ᱦᱟᱠᱩ ᱡᱟᱦᱟᱸ ᱞᱮᱴᱷᱟ ᱦᱟᱹᱠᱩ ᱪᱚᱲᱜᱚᱡ ᱦᱟ ᱦᱟᱹᱠᱩ ᱩᱱᱠᱩ ᱠᱚ ᱢᱮᱱᱟᱜ ᱠᱚᱣᱟ?
ᱦᱮᱸ ᱞᱮᱴᱷᱟ ᱦᱟᱹᱠᱩ ᱥᱚᱨᱜᱚᱡ ᱦᱟᱹᱠᱩ ᱫᱚ ᱢᱮᱱᱟᱜ ᱠᱚᱣᱟ, ᱟᱫᱚ ᱢᱮᱱᱠᱷᱟᱱ ᱱᱮᱛᱟᱨ ᱫᱚ ᱪᱮᱫᱠᱟᱧ ᱞᱟᱹᱭᱟ᱾ ᱯᱟᱹᱦᱤᱞ ᱠᱷᱚᱱᱟᱜ ᱡᱟᱹᱱᱤᱡ ᱜᱟᱱ ᱠᱚ ᱠᱚᱢ ᱟᱠᱟᱱᱟ᱾ ᱯᱟᱹᱦᱤᱞ ᱫᱚ ᱱᱚᱝᱠᱟ ᱦᱩᱲᱩ ᱜᱟᱹᱪᱷᱤ ᱠᱚᱨᱮᱫ ᱥᱮ ᱱᱚᱝᱠᱟ ᱯᱟᱹᱛᱤᱞᱟᱞ ᱠᱚᱛᱮ ᱱᱟᱦᱮᱞ ᱠᱚᱛᱮ ᱥᱤ ᱞᱚᱥᱚᱫ ᱚᱠᱛᱚ ᱨᱮᱦᱚᱸ ᱦᱟᱠᱩ ᱠᱚᱫᱚ ᱠᱚ ᱧᱟᱢᱚᱜ ᱠᱟᱱ ᱛᱟᱦᱮᱸᱫ ᱱᱮᱛᱟᱨ ᱛᱚ ᱩᱱᱟᱹᱜ ᱱᱟᱥᱮ ᱠᱚ ᱠᱚᱢ ᱟᱠᱟᱱᱟ ᱮᱸ ᱥᱟᱶᱛᱮ ᱱᱤᱛᱳᱜ ᱫᱚ ᱪᱤᱫᱠᱟᱧ ᱞᱟᱹᱭᱟᱢᱟ ᱱᱤᱛᱚᱜ ᱫᱚ ᱵᱟᱢ ᱧᱟᱢ ᱦᱚᱫ ᱫᱟᱲᱮᱭᱟᱠᱚᱣᱟ ᱦᱳᱭ ᱛᱟᱦᱚᱞᱮ ᱵᱟᱱ ᱨᱮ ᱵᱟᱹᱲᱥᱤ ᱚᱰᱟᱣ ᱦᱩᱭᱩᱜ ᱛᱟᱢᱟ ᱟᱫᱚ ᱱᱤᱛᱚᱜ ᱫᱚᱠᱚ ᱢᱟᱨᱟᱝ ᱜᱮᱭᱟ ᱥᱮᱠᱚ ᱦᱩᱰᱤᱧ ᱜᱮᱭᱟ ᱚᱱᱟᱫᱚ ᱚᱦᱚᱧ ᱞᱟᱹᱭ ᱠᱮᱭᱟ ᱛᱤᱱ ᱥᱚᱢᱚᱭ ᱠᱚ ᱪᱚᱲᱜᱚᱡ ᱠᱚ ᱵᱮᱞᱮ ᱵᱩᱥᱟᱹᱜᱚᱜ ᱠᱟᱱᱟ ᱢᱮᱱᱠᱷᱟᱱ ᱢᱮᱱᱟᱜ ᱫᱚ ᱢᱮᱱᱟᱜ ᱠᱚᱣᱟ
ᱤᱧᱦᱚᱸ ᱟᱞᱮ ᱥᱮᱫ ᱱᱚᱝᱠᱟᱧ ᱧᱮᱞ ᱟᱠᱟᱫ ᱠᱚᱣᱟ ᱤᱧᱦᱚᱸ ᱫᱚᱢᱮ ᱦᱟᱠᱩ ᱥᱟᱵ ᱫᱚ ᱫᱚᱢᱮᱧ ᱠᱩᱥᱤᱭᱟᱜᱼᱟ ᱞᱟᱦᱟᱛᱮ ᱦᱚᱯᱚᱱ ᱨᱮᱫᱚ ᱨᱚᱵᱤᱵᱟᱨ ᱠᱮ ᱨᱚᱵᱤᱵᱟᱨ ᱫᱚ ᱤᱥᱠᱩᱞ ᱠᱚᱦᱚᱸ ᱵᱟᱝ ᱛᱟᱦᱮᱱ ᱛᱟᱦᱮᱸᱫ ᱟᱫᱚᱧ ᱵᱟᱜᱟᱣ ᱠᱚᱜ ᱛᱟᱦᱮᱸᱫ ᱦᱟᱠᱩ ᱥᱟᱵ ᱦᱳᱭ ᱵᱟᱹᱲᱥᱤ ᱛᱤᱧ ᱥᱟᱵ ᱠᱮᱠᱚᱣᱟ ᱦᱟᱹᱠᱩ ᱫᱚᱢᱮᱧ ᱥᱟᱵ ᱵᱟᱲᱟ ᱠᱮᱠᱚᱣᱟ ᱟᱨ ᱱᱚᱛᱮ ᱪᱚᱲᱜᱚᱡ ᱦᱟᱠᱩ ᱢᱟ ᱡᱚᱠᱷᱚᱱ ᱠᱚ ᱥᱤᱭᱟᱠᱚ ᱥᱤ ᱯᱚᱨᱮ ᱦᱚᱸᱠᱚ ᱥᱟᱵ ᱥᱟᱵ ᱠᱚᱣᱟ ᱠᱚ ᱟᱨ ᱱᱚᱛᱮᱢᱼᱼ ᱡᱷᱟᱜ ᱤᱭᱟᱹ ᱨᱮ ᱦᱚᱸ ᱡᱟᱞ ᱠᱚᱨᱮᱜ ᱦᱚᱸ ᱠᱚ ᱤᱭᱟᱹ ᱩᱸᱜᱼᱼ ᱩᱸ ᱡᱷᱟᱹᱞᱤᱜ ᱟᱠᱚ ᱟᱨ ᱡᱚᱠᱷᱚᱱ ᱠᱟᱹᱴᱤᱡ ᱠᱟᱹᱴᱤᱡ ᱫᱷᱚᱨᱚᱱ ᱫᱤᱱ ᱫᱚ ᱯᱩᱠᱷᱨᱤ ᱠᱚ ᱜᱟᱹᱰᱭᱟᱹ ᱠᱚ ᱦᱟᱞᱠᱟ ᱦᱟᱞᱠᱟ ᱟᱸᱡᱮᱫ ᱠᱚᱜ-ᱟ ᱼᱼ ᱥᱮ ᱢᱤᱫ ᱴᱟᱜ ᱨᱚᱦᱚᱜ ᱢᱟᱱᱮ ᱡᱩᱫᱤ ᱦᱚᱯᱚᱱ ᱦᱚᱯᱚᱱ ᱯᱩᱠᱷᱨᱤ ᱠᱚ ᱛᱟᱦᱮᱱᱟ ᱠᱷᱟᱡ ᱠᱷᱮᱛ ᱠᱚᱨᱮ᱾ ᱚᱱᱟ ᱠᱚᱨᱮ ᱫᱚᱢᱮ ᱠᱚ ᱧᱟᱢᱚᱜ ᱛᱟᱦᱮᱸᱜ ᱠᱚ ᱱᱮᱛᱟᱨ ᱫᱚ ᱩᱠᱩᱨ ᱩᱱᱟᱹᱜ ᱫᱚ ᱵᱟᱝ ᱪᱟᱞᱟᱣ ᱦᱩᱭᱩᱜ ᱠᱟᱱᱟ ᱟᱫᱚᱼᱼ ᱪᱮᱜ ᱞᱮᱠᱟ ᱢᱮᱱᱟᱜ ᱠᱚᱣᱟ ᱚᱱᱟ ᱫᱚ ᱵᱟᱹᱧ ᱧᱮᱞ ᱵᱟᱲᱟᱣ ᱠᱟᱜ ᱠᱚᱣᱟ ᱦᱟᱹᱠᱩ ᱥᱟᱵ ᱟᱹᱣᱨᱤᱧ ᱪᱟᱞᱟᱜ-ᱟ᱾
ᱚᱻ ᱟᱫᱚ ᱤᱧ ᱦᱚᱸ ᱦᱟᱠᱚ ᱥᱟᱵ ᱫᱚᱼᱼ ᱦᱮᱸ ᱞᱟᱹᱭ ᱫᱟᱹᱧ ᱤᱧ ᱦᱚᱸ ᱦᱟᱠᱚ ᱥᱟᱵ ᱱᱮᱛᱟᱨ ᱫᱚ ᱵᱟᱹᱧ ᱪᱟᱞᱟᱜ ᱠᱟᱱᱟ ᱱᱮᱛᱟᱨ ᱫᱚ ᱚᱱᱠᱟ ᱵᱟᱡᱟᱨ ᱥᱟᱦᱟᱨ ᱨᱮ ᱛᱟᱦᱮᱸ ᱦᱩᱭᱩᱜ-ᱟ ᱛᱚ᱾ ᱩᱸ ᱫᱚᱠᱟᱱ ᱠᱷᱚᱱ ᱠᱤᱨᱤᱧ ᱠᱮᱜ ᱠᱚᱣᱟᱢ ᱪᱮᱠᱟ ᱪᱮᱠᱟ ᱦᱟᱠᱚᱢ ᱧᱟᱢ ᱫᱟ ᱟᱫᱚ ᱟᱨ ᱦᱚᱸ ᱪᱤᱠᱟᱢ ᱪᱟᱜ-ᱟ ᱥᱟᱵ᱾
ᱠᱤᱱᱛᱩ ᱚᱱᱟ ᱫᱚ ᱦᱮᱸ ᱵᱟᱡᱟᱨ ᱠᱷᱚᱱ ᱫᱚᱵᱚᱱ ᱠᱤᱨᱤᱧ ᱟᱹᱜᱩᱭᱮᱜ ᱠᱚᱣᱟ ᱡᱚᱢᱮᱜ ᱠᱚᱣᱟ ᱵᱚᱱ ᱠᱤᱱᱛᱩ ᱡᱟᱦᱟᱸᱼᱼ ᱱᱤᱡᱮ ᱥᱟᱵ ᱠᱟᱛᱮᱜ ᱦᱟᱠᱩ ᱡᱚᱢ ᱨᱮᱱᱟᱜ ᱡᱟ ᱥᱟᱫ ᱟᱨᱟᱜ ᱩᱸ ᱵᱟᱡᱟ ᱩᱸᱢᱼᱼ ᱵᱟᱡᱟᱨ ᱨᱮᱱᱟᱜ ᱦᱟᱠᱩ ᱫᱚ ᱚᱱᱠᱟ ᱥᱟᱫᱽ ᱵᱟᱹᱱᱩᱜ ᱠᱚᱣᱟ ᱟᱨ ᱢᱟᱴᱷ ᱨᱮᱱ ᱦᱟᱠᱩ ᱫᱚ ᱟᱹᱰᱤ ᱪᱚᱨᱚᱠ ᱠᱚ ᱵᱩᱡᱷᱟᱹᱜ ᱜᱮᱭᱟ ᱠᱚ᱾ ᱟᱨ ᱵᱟᱡᱟᱨ ᱠᱚᱨᱮᱱ ᱫᱚᱼᱼ ᱚᱠᱚᱭ ᱵᱚᱨᱚᱯ ᱨᱮᱠᱚ ᱫᱚᱦᱚᱭᱮᱜ ᱠᱚᱣᱟ ᱟᱹᱰᱤ ᱫᱤᱱ ᱯᱚᱨᱮ ᱯᱚᱨᱮ ᱠᱚ ᱟᱹᱜᱩᱭᱮᱜ ᱠᱚᱣᱟ ᱱᱟᱹᱭ ᱜᱟᱰᱟᱼᱼ ᱠᱚᱨᱮᱱ ᱯᱩᱠᱷᱨᱤ ᱠᱚᱨᱮᱱ ᱦᱟᱠᱩ ᱠᱚ ᱪᱟᱥ ᱠᱚᱣᱟ ᱠᱚ ᱛᱚ ᱚᱱᱟ ᱠᱚᱨᱮᱱ ᱠᱚ ᱟᱹᱜᱩᱭᱮᱜ ᱠᱚᱣᱟ ᱠᱚ᱾ ᱩᱱᱠᱩ ᱫᱚ ᱩᱱᱟᱹᱜ ᱥᱤᱵᱤᱞ ᱫᱚ ᱵᱟᱠᱚ ᱵᱩᱡᱷᱟᱹᱜ-ᱟ ᱟᱨ ᱴᱟᱴᱠᱟ ᱫᱚ ᱵᱟᱝ ᱠᱚ ᱧᱟᱢ ᱞᱟᱹᱜᱤᱫᱚᱜ ᱟᱠᱚ᱾
ᱦᱮᱸ ᱟᱫᱚ ᱴᱟᱴᱠᱟ ᱠᱚ ᱧᱟᱢᱚᱜ ᱨᱮᱦᱚᱸ ᱠᱚ ᱫᱚ ᱯᱚᱭᱥᱟ ᱠᱚ ᱠᱟᱹᱣᱰᱤ ᱠᱚ ᱵᱚᱼᱼ ᱫᱚ ᱛᱤᱜ ᱛᱚᱢᱼᱼ ᱴᱟᱴᱠᱟ ᱞᱟᱹᱭ ᱠᱚᱛᱮ ᱪᱮᱠᱟ ᱱᱩᱠᱩ ᱦᱚᱸ ᱪᱟᱥ ᱟᱠᱚ ᱠᱟᱱᱟ ᱠᱚ ᱨᱟᱱ ᱢᱩᱨᱜᱟᱹᱱ ᱛᱮᱠᱚ ᱦᱟᱨᱟᱭᱮᱜ ᱠᱚᱣᱟ᱾
ᱦᱳᱭ᱾
ᱦᱮᱸ ᱛᱟᱨᱯᱚᱨᱼᱼ ᱢᱮᱱ ᱫᱟᱹᱧ ᱛᱟᱨᱯᱚᱨ ᱱᱩᱠᱩ ᱚᱱᱮ ᱢᱟᱹᱝᱜᱽᱨᱤ ᱠᱚ ᱩᱱᱠᱩ ᱦᱟᱠᱚ ᱠᱚᱢ ᱥᱟᱵ ᱵᱟᱲᱟ ᱟᱠᱟᱜ ᱠᱚᱣᱟ ᱥᱤᱝᱜᱤ ᱠᱚ ᱛᱩᱲ ᱵᱩᱲ ᱵᱟᱲᱟ ᱟᱠᱟᱜ ᱢᱮᱭᱟ ᱠᱚ ᱪᱮᱛᱟ?
ᱦᱮᱸ ᱢᱟᱹᱝᱜᱽᱨᱤ ᱥᱟᱵ ᱫᱚᱧ ᱥᱟᱵ ᱵᱟᱲᱟᱣ ᱠᱟᱜ ᱠᱚᱣᱟ ᱠᱤᱱᱛᱩ ᱟᱹᱰᱤ ᱜᱮ ᱠᱚᱥᱴᱚ ᱜᱮ ᱩᱱᱠᱩ ᱥᱟᱵ ᱫᱚ ᱠᱤᱱᱛᱩ ᱩᱱᱠᱩᱣᱟᱜ ᱡᱟᱼᱼ ᱡᱤᱞ ᱦᱚᱸ ᱟᱹᱰᱤ ᱪᱚᱨᱚᱠ ᱜᱮ ᱵᱩᱡᱷᱟᱹᱜ-ᱟ᱾ ᱞᱚᱥᱚᱫ ᱠᱚᱨᱮᱜ ᱠᱚ ᱟᱹᱰᱤ ᱵᱷᱤᱛᱤᱨ ᱠᱚᱨᱮ ᱟᱞᱮ ᱫᱚ ᱢᱤᱫᱴᱮᱱ ᱠᱩᱧ ᱛᱟᱦᱮᱸ ᱠᱟᱱ ᱛᱟᱞᱮᱭᱟ ᱚᱱᱟ ᱠᱩᱧ ᱨᱮ ᱢᱟᱹᱝᱜᱽᱨᱤ ᱠᱚ ᱛᱟᱦᱮᱸ ᱠᱟᱱ ᱛᱟᱞᱮᱭᱟ᱾ ᱡᱚᱠᱷᱚᱱ ᱜᱮ ᱫᱟᱜ ᱟᱸᱡᱮᱫ ᱠᱚᱜ-ᱟ ᱟᱫᱚ ᱢᱟᱫᱼᱼ ᱞᱮ ᱟᱬᱜᱩ ᱠᱮᱭᱟ ᱟᱨ ᱟᱬᱜᱩ ᱟᱠᱚ ᱫᱟᱫᱟ ᱛᱟᱠᱚ ᱩᱱᱠᱩ ᱠᱚ ᱥᱟᱵ ᱠᱮᱠᱚᱣᱟ ᱠᱚ᱾
ᱢᱟᱱᱮ ᱱᱩᱠᱩ ᱫᱚ ᱩᱱᱠᱩ ᱚᱱᱮ ᱡᱟᱯᱟᱱᱤ ᱢᱟᱹᱝᱜᱽᱨᱤ ᱥᱮ ᱮᱢᱱᱤ᱾
ᱮᱢᱱᱤ ᱢᱟᱹᱝᱜᱽᱨᱤ ᱜᱮ ᱢᱟᱨᱟᱝ ᱢᱟᱨᱟᱝ ᱠᱚ ᱦᱟᱨᱟ ᱠᱚᱜ-ᱟ ᱠᱚ᱾
ᱵᱟᱠᱩᱨ ᱨᱮ ᱯᱟᱥᱮ ᱨᱮ ᱯᱩᱠᱷᱨᱤ ᱢᱮᱱᱟᱜ-ᱟ ᱦᱩᱰᱤᱧ ᱩᱱᱠᱩ ᱫᱟᱫᱟ ᱛᱟᱠᱚ ᱜᱮᱠᱚ ᱟᱲᱟᱜ ᱞᱮᱫᱼᱼ ᱠᱩᱣᱟ ᱟᱨ ᱚᱱᱮ ᱱᱩᱠᱩ ᱫᱚ ᱮᱢᱚᱱ ᱱᱩᱠᱩ ᱡᱟᱯᱟᱱᱤ ᱢᱟᱹᱝᱜᱽᱨᱤ ᱠᱟᱱᱟ ᱠᱚ᱾
ᱨᱮᱴᱚ ᱢᱮᱴᱚ ᱡᱷᱚᱛᱚ ᱠᱚ ᱡᱚᱢ ᱪᱟᱵᱟ ᱠᱮᱜᱼᱼ ᱠᱚᱣᱟ ᱟᱨ ᱮᱢᱚᱱ ᱢᱟ ᱵᱤᱥᱤ ᱠᱚ ᱦᱟᱨᱟ ᱞᱮᱱᱠᱷᱟᱱ ᱩᱱᱠᱩ ᱣᱟᱜ ᱡᱤᱞ ᱦᱚᱸ ᱵᱷᱟᱜᱤ ᱵᱟᱝ ᱵᱩᱡᱷᱟᱹᱣᱟ᱾
ᱚ᱾
ᱱᱩᱠᱩ ᱢᱟᱹᱡᱟᱹᱨᱤ ᱨᱮᱜᱮ ᱡᱚᱢ ᱵᱷᱟᱜᱮᱭᱟ ᱩᱱᱠᱩ ᱡᱟᱯᱟᱱᱤ ᱠᱚᱫᱚ᱾
ᱦᱳᱭ ᱟᱪᱪᱷᱟ ᱟᱯᱮ ᱥᱮᱜ ᱩᱱᱠᱩ ᱤᱭᱟᱹ ᱦᱟᱠᱩᱢ ᱥᱟᱵ ᱵᱟᱲᱟ ᱟᱠᱟᱜ ᱠᱚᱣᱟ? ᱡᱟᱦᱟᱸᱭ ᱫᱩᱬᱤ ᱦᱟᱠᱩ ᱠᱚ ᱞᱟᱹᱭᱮᱜ ᱠᱚᱣᱟ ᱫᱚᱢᱮ ᱚᱛ ᱞᱟᱛᱟᱨ ᱨᱮᱠᱚ ᱛᱟᱦᱮᱱᱟ᱾
ᱫᱩᱬᱤ, ᱫᱩᱬᱤ ᱦᱟᱹᱠᱩ ᱫᱚ ᱩᱱᱠᱩ ᱡᱟᱦᱟᱸ ᱞᱚᱥᱚᱜ ᱨᱮᱠᱚ ᱛᱟᱦᱮᱱᱟ?
ᱦᱮᱸ ᱵᱩᱸᱵᱩᱡ ᱞᱮᱠᱟ ᱜᱮ ᱠᱤᱱᱛᱩ ᱢᱟᱨᱟᱝ ᱢᱟᱨᱟᱝ ᱜᱮᱭᱟ ᱠᱚ ᱩᱱᱠᱩ ᱫᱚ ᱢᱚᱪᱟ ᱪᱷᱩᱪᱟᱹ ᱜᱮᱛᱟ ᱠᱚᱣᱟ᱾
ᱩᱱᱠᱩ ᱫᱚᱧ ᱥᱟᱵ ᱫᱩᱧ ᱥᱟᱵ ᱵᱟᱲᱟ ᱟᱠᱟᱜ ᱠᱚᱣᱟ ᱠᱤᱱᱛᱩ ᱤᱧ ᱫᱚ ᱵᱤᱥᱤ ᱫᱚ ᱵᱟᱹᱧ ᱧᱟᱢ ᱠᱟᱣᱟ ᱦᱟᱠᱼᱼ ᱠᱷᱩᱵ ᱞᱚᱥᱚᱫ ᱜᱷᱟᱱᱴᱟ ᱜᱮ ᱦᱩᱭᱩᱜ ᱛᱤᱧᱟᱹ ᱟᱨ ᱥᱟᱶᱛᱮᱼᱼ ᱧᱟᱢ ᱠᱩ ᱨᱮᱦᱩᱧ ᱯᱩᱪᱩᱡ ᱠᱚᱣᱟᱹᱧ ᱫᱩᱬᱤ ᱦᱟᱠᱼᱼ ᱦᱟᱠᱩ ᱠᱚ᱾ ᱪᱮᱠᱟ ᱡᱩᱧ ᱥᱟᱵ ᱠᱚᱣᱟ ᱞᱮᱸᱡᱮᱨ ᱪᱟᱞᱟᱜ-ᱟ ᱠᱚ ᱯᱩᱡᱩᱡ ᱪᱟᱞᱟᱜ-ᱟ ᱞᱟᱥᱴᱤᱧ ᱟᱲᱟᱜ ᱜᱚᱫ ᱠᱟᱭᱟ᱾
ᱥᱟᱹᱨᱤ ᱜᱮ ᱩᱱᱠᱩ ᱫᱚ ᱞᱚᱥᱚᱫ ᱨᱮᱠᱚ ᱛᱟᱦᱮᱱᱟ ᱥᱮ ᱟᱨ ᱞᱮᱧᱡᱮᱨ ᱜᱮᱭᱟ ᱠᱚ ᱟᱨ ᱡᱟᱦᱟᱸᱭ ᱠᱩᱪᱞᱟᱹᱢ ᱞᱟᱹᱭ ᱠᱮᱫᱟ ᱥᱮᱼᱼ ᱩᱱᱠᱩ ᱦᱚᱸ ᱤᱧ ᱫᱚ ᱡᱚᱢ ᱫᱚ ᱵᱟᱹᱧ ᱡᱚᱢ ᱵᱟᱲᱟ ᱟᱠᱟᱜ ᱠᱚᱣᱟ ᱠᱤᱱᱛᱩ ᱤᱧ ᱫᱚ ᱧᱮᱞ ᱛᱮᱜᱮ ᱵᱚᱛᱚᱨ ᱜᱮᱧ ᱧᱮᱞ ᱼᱼ ᱠᱚᱣᱟ ᱩᱱᱠᱩ ᱠᱩᱪᱞᱟᱹ ᱫᱚ᱾ ᱟᱸᱫᱚᱜ ᱥᱟᱵ ᱦᱚᱸ ᱵᱟᱹᱧ ᱥᱟᱵ ᱵᱟᱲᱟ ᱟᱠᱟᱜ ᱠᱚᱣᱟᱹᱧ ᱧᱮᱞ ᱟᱠᱟᱜᱼᱼ ᱠᱚᱧ ᱟᱹᱜᱩ ᱠᱚᱣᱟ ᱠᱚ ᱞᱚᱥᱚᱫ ᱵᱷᱤᱛᱤᱨ ᱨᱮᱠᱚ ᱛᱟᱦᱮᱸᱱᱟ ᱨᱟᱯᱟᱜ ᱠᱟᱛᱮᱫ ᱦᱚᱲᱤᱧ ᱧᱮᱞ ᱟᱠᱟᱫ ᱠᱚᱣᱟ ᱡᱚᱢ ᱟᱠᱟᱫ ᱠᱚᱣᱟᱠᱚ ᱩᱛᱩ ᱠᱟᱛᱮ ᱦᱚᱸᱠᱚ ᱡᱚᱢ ᱠᱚᱜᱮᱭᱟ᱾ ᱟᱫᱚ ᱠᱚ ᱞᱟᱹᱭᱟ ᱪᱮᱛᱟ ᱚᱱᱟ ᱡᱤᱞ ᱫᱚ ᱟᱹᱰᱤ ᱥᱤᱵᱤᱞᱟ ᱟᱢᱮᱢ ᱡᱚᱢ ᱵᱟᱲᱟ ᱠᱟᱫᱟ?
ᱦᱮᱸ ᱡᱚᱢ ᱵᱟᱲᱟ ᱠᱟᱫᱟᱹᱧ ᱱᱚᱣᱟ ᱫᱚ ᱥᱤᱵᱤᱞ ᱦᱚᱸ ᱥᱤᱵᱤᱞᱟ ᱠᱩᱪᱞᱟᱹ ᱡᱤᱞ᱾ ᱠᱟᱹᱴᱤᱡ ᱡᱟᱹᱱᱤᱡ ᱠᱷᱟᱱ ᱠᱩᱪᱞᱟᱹ ᱡᱮ ᱫᱚ ᱠᱟᱹᱴᱤᱡ ᱠᱚ ᱛᱷᱮᱛᱞᱟᱣᱟᱜᱼᱟ᱾ ᱫᱷᱤᱨᱤ ᱜᱩᱲᱜᱩ ᱛᱮᱢ ᱛᱷᱮᱛᱞᱟᱣ ᱟᱜᱛᱮ ᱛᱟᱯᱚᱨᱮᱢ ᱜᱮᱫᱟ᱾ ᱠᱩᱪᱞᱟᱹ ᱡᱮᱞ ᱡᱚᱢ ᱦᱚᱸ ᱟᱹᱰᱤ ᱟᱥᱛᱮᱢ ᱮᱢ ᱡᱚᱢ ᱜᱚᱫ ᱠᱟᱜᱼᱟ ᱫᱟᱠᱟ ᱠᱚᱦᱚᱸ᱾
ᱞᱟᱹᱭᱟ ᱠᱚ ᱪᱮᱛᱟ ᱢᱟᱭᱟᱝ ᱠᱚ ᱥᱟᱨᱥᱟᱜᱼᱟ ᱚᱱᱟ ᱡᱚᱢ ᱞᱮᱠᱷᱟᱱ᱾
ᱦᱮᱸ ᱞᱟᱹᱭᱟ ᱠᱚ ᱛᱚ ᱢᱟᱭᱟᱢ ᱠᱚ ᱥᱟᱨᱟᱜᱼᱟ᱾
ᱚ ᱦᱚ ᱚᱱᱟ ᱵᱟᱫᱽ ᱠᱟᱛᱮᱜ ᱟᱫᱚ ᱪᱤᱞᱤ ᱪᱤᱞᱤ ᱠᱚ ᱦᱟᱠᱳ, ᱦᱮᱸ ᱞᱟᱹᱭ ᱢᱮ᱾
ᱮ ᱵᱚᱞᱮ ᱟᱯᱮ ᱫᱚ ᱚᱝᱠᱟ ᱯᱩᱠᱷᱨᱤ ᱠᱚ ᱢᱮᱱᱟᱜ ᱛᱟᱯᱮᱭᱟ ᱥᱮ ᱦᱟᱹᱠᱩ ᱠᱚᱯᱮ ᱪᱟᱥ ᱵᱟᱲᱟ ᱟᱠᱟᱫ ᱠᱚᱣᱟ ᱥᱮ ᱵᱟᱝᱟ?
ᱦᱮᱸ ᱢᱮᱱᱟᱜ ᱛᱟᱞᱮ ᱜᱮᱭᱟ ᱯᱩᱠᱷᱨᱤ ᱫᱚ ᱦᱟᱠᱳ ᱞᱮ ᱟᱲᱟᱜ ᱠᱚᱣᱟ ᱞᱮ ᱾ ᱠᱮᱱᱮᱞ ᱫᱷᱟᱨᱮ ᱨᱮ ᱯᱩᱠᱷᱨᱤ ᱛᱟᱞᱮ ᱟᱨ ᱥᱩᱫᱩ ᱜᱮ ᱫᱟᱜ ᱯᱮᱨᱮᱡ ᱞᱮᱱᱠᱷᱟᱱ ᱜᱮ ᱯᱟᱲ ᱦᱚᱸ ᱦᱩᱰᱤᱧ ᱜᱮᱭᱟ ᱢᱤᱫ ᱫᱷᱟᱨᱮ ᱫᱚ ᱦᱚᱯᱚᱱ ᱜᱮᱭᱟ ᱟᱨ ᱢᱤᱫ ᱫᱷᱟᱨᱮ ᱯᱟᱭᱤᱯ ᱤᱪᱷᱟ ᱨᱮᱠᱚ ᱫᱚᱦᱚ ᱠᱟᱫᱟ ᱠᱚ ᱫᱟᱜ ᱜᱮ ᱛᱟᱵᱚᱜᱼᱟ ᱚᱝᱠᱟᱛᱮ ᱦᱟᱠᱳ ᱦᱚᱸᱠᱚ ᱫᱟᱹᱲᱟ ᱠᱚ᱾
ᱟᱫᱚ ᱚᱱᱟ ᱫᱚ ᱯᱟᱹᱭᱤᱯ ᱨᱮᱫᱚ ᱚᱝᱠᱟ ᱡᱟᱦᱟᱸᱱᱟᱜ ᱡᱟᱞ ᱛᱟᱱᱟᱜ ᱫᱚ ᱵᱟᱯᱮ ᱚᱰᱟᱣ ᱠᱟᱜ ᱠᱟᱱᱟ ᱡᱟᱦᱟᱸ ᱠᱚ ᱫᱟᱹᱲᱢᱟ᱾
ᱟᱫᱚ ᱚᱰᱟᱣ ᱠᱟᱜ ᱨᱮᱦᱚᱸ ᱛᱤᱱᱟᱹᱜ ᱫᱤᱱ ᱧᱮᱧᱮᱞ ᱵᱟᱢ ᱪᱟᱞᱟᱣ ᱞᱮᱱ ᱠᱷᱟᱱ ᱫᱚ ᱟᱫᱚ ᱚᱸᱰᱮ ᱫᱚ᱾ ᱚᱲᱟᱜ ᱨᱮᱦᱚᱸ ᱦᱚᱲ ᱦᱟᱱᱟ ᱱᱟᱣᱟ ᱠᱚ ᱠᱟᱹᱢᱤᱭ ᱫᱟ ᱠᱚ᱾
ᱦᱮᱸ, ᱦᱮᱸ, ᱦᱮᱸ ᱟᱫᱚ ᱡᱮᱢᱚᱱ ᱩᱸ ᱟᱞᱮ ᱫᱚ ᱥᱮᱫ ᱫᱚ ᱯᱩᱠᱷᱨᱤ ᱫᱚ ᱵᱟᱹᱱᱩᱜᱼᱟ ᱛᱟᱣᱮᱧ ᱧᱮᱞ ᱠᱟᱜ ᱠᱚᱣᱟ ᱯᱩᱠᱷᱨᱤ ᱠᱚᱨᱮᱫ ᱫᱚᱠᱚ ᱪᱤᱠᱟᱹᱭᱟ ᱢᱟᱫ ᱩᱢᱩᱠ ᱠᱚ ᱛᱷᱩᱥᱩᱠ ᱠᱚ ᱫᱚᱢᱮ ᱠᱚ ᱮᱢ ᱠᱟᱜᱼᱟ ᱡᱟᱦᱟᱸᱭᱟᱜ ᱯᱩᱠᱷᱨᱤ ᱠᱚ ᱢᱮᱱᱟᱜᱼᱟ ᱡᱮᱢᱚᱱ ᱦᱟᱠᱳ ᱠᱚ ᱟᱞᱚ ᱠᱚ ᱠᱩᱢᱵᱽᱲᱩ ᱫᱟᱲᱮᱭᱟᱠᱚ ᱢᱟ᱾
ᱦᱮᱸ ᱟᱞᱮ ᱦᱚᱸ ᱢᱟᱫ ᱫᱚᱞᱮ ᱮᱢ ᱠᱟᱣᱫᱟ ᱟᱫᱚ ᱢᱟᱫ ᱫᱚ ᱮᱢ ᱫᱚᱢ ᱮᱢᱟ ᱠᱤᱱᱛᱩ ᱯᱚᱨᱮ ᱛᱮ ᱫᱚᱢᱮ ᱠᱚᱥᱴᱚᱣᱟ ᱡᱚᱠᱷᱚᱱ ᱫᱟᱜ ᱠᱚ ᱟᱸᱡᱮᱫᱚᱜᱼᱟ ᱥᱮ ᱚᱱᱟ ᱠᱚ ᱥᱚᱨᱟᱣ ᱦᱩᱭᱩᱜ ᱛᱟᱢᱟ᱾ ᱚᱱᱟ ᱠᱚ ᱠᱩᱧᱪᱟᱹᱜ ᱟᱢ ᱞᱚᱥᱚᱫ ᱨᱮ ᱵᱟᱢ ᱤᱭᱟᱹ ᱫᱟᱲᱮᱭᱟ ᱠᱚᱣᱟ᱾ ᱟᱞᱮ ᱫᱚ ᱦᱟᱹᱠᱩ ᱞᱮ ᱟᱲᱟᱜ ᱠᱟᱫ ᱠᱚᱣᱟ ᱵᱚᱞᱛᱮ ᱡᱟᱦᱟᱸᱭ ᱩᱱᱠᱩ ᱨᱩᱭ ᱦᱟᱹᱠᱳ ᱠᱚ ᱞᱮᱭᱮᱫ ᱠᱚᱣᱟ ᱥᱮ, ᱩᱝᱠᱩ ᱞᱮ ᱟᱲᱟᱜ ᱟᱠᱟᱫ ᱠᱚᱣᱟ, ᱟᱨ ᱛᱮᱞᱟ ᱯᱤᱭᱟᱹ ᱞᱮ ᱟᱲᱟᱜ ᱠᱟᱫ ᱠᱚᱣᱟ ᱡᱟᱦᱟᱸ ᱠᱳᱭ ᱦᱟᱠᱳ ᱠᱚᱢ ᱞᱟᱹᱭ ᱠᱮᱫ ᱠᱚᱣᱟ ᱩᱱᱠᱩ ᱛᱮᱞᱟᱯᱤᱭᱟᱹ᱾
ᱛᱚ ᱛᱮᱞᱟᱯᱤᱭᱟᱹ ᱦᱟᱹᱠᱩ?
ᱦᱮᱸᱻ᱾
ᱦᱮᱸ ᱱᱚᱝᱠᱟ ᱜᱮ ᱟᱫᱚ ᱧᱮᱞ ᱠᱟᱫ ᱠᱩᱭᱟᱹᱧ ᱱᱚᱣᱟ ᱠᱚᱨᱮ ᱡᱟᱦᱟᱸ ᱩᱝᱠᱩ ᱤᱭᱟᱹ ᱥᱮ ᱢᱟᱱᱮ ᱫᱤᱜᱷᱟ ᱥᱩᱨ ᱥᱩᱯᱩᱨ, ᱠᱚᱨᱮ ᱡᱟᱦᱟᱸᱭ ᱮᱸ ᱠᱚ ᱢᱟᱱᱮ ᱚ ᱱᱚᱛᱮᱱᱟᱜ ᱵᱮᱥᱤ ᱠᱷᱮᱛ ᱠᱚᱨᱮ ᱯᱩᱠᱷᱨᱤ ᱠᱚᱨᱮᱜ ᱦᱟᱹᱠᱳ ᱵᱟᱹᱲᱛᱤ ᱠᱚ ᱪᱟᱥ ᱠᱚᱣᱟ᱾ ᱟᱸ ᱧᱮᱞᱢᱮ ᱱᱩᱠᱩ ᱫᱚ ᱩᱸ ᱩᱱᱟᱹᱜ ᱢᱟᱫ ᱠᱚᱫᱚ ᱵᱟᱠᱚ ᱮᱢᱟᱜ ᱨᱮᱦᱚᱸ ᱠᱷᱮᱛ ᱠᱚᱨᱮ ᱤᱠᱷᱟᱹᱱ ᱢᱟᱪᱷᱟ ᱞᱮᱠᱟ ᱠᱚ ᱛᱮᱭᱟᱨ ᱠᱟᱜᱼᱟ, ᱱᱟᱜ ᱤᱭᱟᱹ ᱨᱮᱫᱚ ᱢᱟᱱᱮ ᱤᱭᱟᱹ ᱪᱮᱛᱟᱱ ᱨᱮ ᱯᱩᱠᱷᱨᱤ ᱪᱮᱛᱟᱱ ᱨᱮ, ᱚᱱᱮ ᱥᱩᱛᱟᱹᱢ ᱨᱮᱜᱮ ᱠᱚ ᱜᱟᱜ ᱠᱟᱜᱼᱟ ᱚᱱᱠᱟᱧ ᱧᱮᱞ ᱠᱟᱫᱟ᱾
ᱦᱳᱭ ᱦᱳᱭ, ᱡᱟᱛᱮᱜ ᱪᱮᱬᱮᱸ ᱠᱚᱦᱚᱸ ᱵᱟᱝ ᱠᱚ ᱡᱚᱢ ᱫᱟᱲᱮᱭᱟᱠᱚ ᱢᱟ ᱵᱟᱝ ᱥᱮ᱾
ᱦᱮᱸ ᱦᱮᱸ ᱦᱮᱸ᱾
ᱟᱨ ᱡᱟᱛᱮ ᱟᱹᱠᱤᱨ ᱦᱚᱸ ᱵᱟᱠᱚ ᱟᱹᱠᱤᱨ ᱫᱟᱲᱮᱭᱟᱠᱚ ᱢᱟ᱾
ᱦᱮᱸ᱾ ᱦᱮᱸ ᱠᱷᱟᱱ ᱪᱮᱬᱮ ᱠᱚᱦᱚᱸ ᱡᱩᱫᱤ ᱢᱤᱫᱴᱟᱝ ᱪᱮᱬᱮ ᱡᱩᱫᱤ ᱱᱚᱝᱠᱟᱭ ᱵᱩᱡᱟ ᱦᱟᱹᱠᱩ ᱢᱮᱱᱟᱜ ᱠᱚᱣᱟ, ᱡᱩᱫᱤ ᱫᱩᱲᱩᱵᱠᱚᱜᱼᱟᱭ ᱛᱤᱨᱮ ᱵᱚᱦᱩ ᱦᱟ ᱠᱳᱭ ᱡᱚᱢ ᱜᱚᱫ ᱠᱚᱛᱟᱢᱟ᱾
ᱦᱮᱸᱻ᱾
ᱟᱫᱚ ᱚᱱᱟ ᱠᱚ ᱟᱭᱢᱟ ᱠᱟᱨᱚᱱ ᱠᱷᱟᱹᱛᱤᱨ ᱛᱮ ᱱᱩᱠᱩ ᱦᱚᱸ ᱱᱚᱰᱮ ᱠᱚ ᱢᱟᱱᱮ ᱚᱠᱟ ᱡᱟᱭᱜᱟ ᱨᱮ ᱚᱠᱟᱞᱮᱠᱟ ᱪᱤᱠᱟ ᱠᱟᱛᱮᱜ ᱠᱚ ᱵᱟᱧᱪᱟᱣ ᱫᱟᱲᱮᱭᱟᱜᱼᱟ ᱧᱮᱞᱟᱱ ᱯᱩᱛᱞᱟᱹ ᱠᱚᱠᱚ ᱫᱚᱦᱚ ᱠᱟᱠᱚᱣᱟ᱾
ᱦᱳᱭ ᱦᱳᱭ᱾ ᱡᱚᱠᱷᱚᱱ ᱛᱚᱞᱟ ᱠᱚ ᱡᱚᱠᱷᱚᱱ ᱛᱚᱞᱟ ᱠᱚ ᱮᱨᱟ ᱚᱱᱟ ᱠᱟᱛᱷᱟᱢ ᱞᱟᱹᱭ ᱠᱮᱫ ᱠᱷᱟᱱ ᱡᱚᱠᱷᱚᱱ ᱚᱱᱮ ᱦᱳᱲᱳ ᱠᱚ ᱮᱨ ᱠᱟᱜᱼᱟ ᱥᱮ ᱪᱮᱛᱟᱱ ᱨᱮ, ᱟᱫᱚ ᱩᱱᱠᱩ ᱠᱚᱸᱜ ᱠᱚ, ᱯᱟᱣᱨᱟ ᱠᱚ, ᱦᱤᱡᱩᱜ ᱟᱠᱚ᱾ ᱟᱫᱚ ᱠᱚ ᱠᱚᱴᱚᱜ ᱤᱫᱤᱭᱟᱠᱚ᱾ ᱚᱱᱟ ᱠᱷᱟᱹᱛᱤᱨ ᱛᱮ ᱚᱱᱮ ᱪᱷᱟᱛᱟ ᱞᱮᱠᱟ ᱠᱚ ᱛᱚᱞ ᱠᱟᱜᱼᱟ, ᱴᱩᱠᱩᱡ ᱠᱚᱠᱚ ᱮᱢᱟᱜᱼᱟ, ᱡᱮ ᱦᱚᱲᱮ ᱛᱤᱸᱜᱩ ᱠᱟᱱ ᱞᱮᱠᱟ᱾
ᱦᱮᱸ ᱦᱮᱸ᱾ ᱟᱫᱚ ᱱᱚᱣᱟ ᱦᱚᱸ ᱠᱚᱛᱮ ᱫᱚ ᱟᱹᱰᱤ ᱦᱚᱲ ᱟᱞᱟᱫᱟ ᱥᱤᱥᱴᱮᱢ ᱠᱚ ᱮᱢ ᱠᱟᱜᱼᱟ, ᱢᱟᱱᱮ ᱮᱢᱚᱱ ᱥᱤᱥᱴᱮᱢ ᱠᱟᱣ-ᱟ ᱡᱮᱢᱚᱱ ᱥᱟ. ᱜᱤᱧ ᱠᱷᱚᱱ ᱜᱮ ᱢᱟᱱᱮ ᱚᱲᱟᱜ ᱥᱩᱨ ᱨᱮ ᱡᱟᱦᱟᱸᱭᱟᱜ ᱠᱷᱮᱛ ᱛᱟᱠᱚ, ᱢᱚᱱᱮ ᱠᱟᱢ ᱢᱮ,
ᱦᱮᱸᱻ,
ᱟᱨ ᱜᱚᱦᱚ ᱞᱮᱠᱷᱟᱱ ᱜᱟᱱᱮ ᱴᱷᱚᱝ ᱴᱷᱚᱝ ᱮ ᱥᱟᱰᱮ ᱦᱚᱪᱚᱭᱟ,